ᱡᱚᱦᱟᱨ ᱜᱮ ᱜᱚᱢᱠᱮ ᱦᱳᱭ ᱡᱚᱦᱟᱨ ᱜᱮ ᱜᱚᱢᱠᱮ
ᱦᱮᱞᱳ ᱦᱮᱸ ᱡᱚᱦᱟᱨ ᱜᱮ ᱜᱚᱝᱠᱮ
ᱦᱮᱸ ᱜᱚᱝᱠᱮ ᱞᱟᱹᱭ ᱵᱤᱱ ᱟᱸᱡᱚᱢᱚᱜ ᱠᱟᱱᱟ᱾
ᱚ ᱦᱮᱸᱛᱚ ᱟᱨ ᱡᱟᱦᱟᱸ ᱞᱟᱝ ᱜᱚᱞᱯᱷᱚᱭᱮᱫ ᱛᱟᱦᱮᱱᱟ ᱦᱮ ᱛᱟᱦᱚᱞᱮ ᱜᱚᱝᱠᱮ ᱟᱯᱮ ᱥᱮᱫ ᱫᱚ ᱵᱤᱨ ᱵᱩᱨᱩ ᱠᱚ ᱫᱚ ᱦᱮᱱᱟᱜᱼᱟ ᱥᱮ ᱵᱟᱹᱱᱩᱜᱼᱟ᱾
ᱦᱩ ᱵᱤᱨ ᱵᱩᱨᱩ ᱠᱚ ᱢᱮᱱᱟᱜᱼᱟ ᱥᱚᱨ ᱨᱮ ᱜᱮ ᱠᱷᱩᱵ ᱵᱤᱥᱤ ᱥᱟᱜᱤᱧ ᱨᱮᱫᱚ ᱵᱟᱝ᱾ ᱵᱩᱨᱩ ᱫᱚ ᱵᱟᱹᱱᱩᱜᱼᱟ ᱵᱤᱨ ᱫᱚ ᱢᱮᱱᱟᱜᱼᱟ ᱢᱟᱱᱮ ᱟᱞᱮ ᱫᱚ ᱛᱟᱞᱟ ᱢᱟᱞᱟ ᱨᱮᱞᱮ ᱯᱟᱲᱟᱜ ᱠᱟᱱᱟ᱾
ᱦᱮᱸ ᱛᱚ ᱦᱮᱸ ᱛᱟᱯᱚ ᱨᱮ ᱟᱞᱮ ᱥᱮᱫ ᱦᱚᱸ ᱱᱚᱝᱠᱟ ᱜᱮ ᱵᱤᱨ ᱫᱚ ᱦᱮᱱᱟᱜᱼᱟ ᱛᱟᱞᱦᱮ ᱚᱲᱟᱜ ᱠᱷᱚᱱᱟᱜ ᱩᱰᱩᱜ ᱞᱮᱼᱼ ᱠᱟᱱ ᱡᱟᱦᱟ ᱥᱮᱫ ᱜᱮ ᱵᱮᱱ ᱪᱟᱞᱟᱜᱼᱟ ᱢᱟᱨᱠᱮᱴ ᱵᱟᱡᱟᱨ ᱥᱮ ᱟᱵᱮᱱ ᱤᱥᱠᱩᱞ ᱠᱚᱞᱮᱡ ᱵᱮᱱ ᱪᱟᱞᱟᱜ ᱨᱟ ᱦᱚᱸ ᱵᱤᱨ ᱫᱚ ᱯᱟᱨᱚᱢ ᱞᱟᱜᱟᱣ ᱟᱵᱮᱱᱟ ᱦᱮᱸ ᱛᱟᱦᱮᱞᱮ ᱜᱚᱝᱠᱮ ᱱᱚᱝᱠᱟ ᱦᱟᱜ ᱪᱮᱬᱮ ᱪᱩᱯᱲᱤ ᱡᱤᱵᱽ ᱡᱤᱭᱟᱹᱞᱤ ᱠᱚ ᱪᱮᱜ ᱞᱮᱠᱟ ᱦᱮᱱᱟᱜ ᱠᱚᱣᱟ ᱥᱮ ᱠᱚ ᱪᱟᱵᱟ ᱦᱮᱡ ᱠᱟᱱᱟ ᱠᱚ
ᱟᱫᱚ ᱡᱤᱭᱟᱹᱞᱤ ᱠᱚ ᱫᱚ ᱢᱮᱱᱟᱜ ᱠᱚᱣᱟ ᱵᱷᱟᱜᱤ ᱜᱮ ᱢᱮᱱᱟᱜ ᱠᱚᱣᱟ ᱟᱫᱚ ᱡᱟᱦᱟ ᱪᱮᱬᱮ ᱪᱩᱯᱲᱤ ᱫᱚ ᱵᱟᱹᱱᱩᱜ ᱠᱚᱣᱟ ᱟᱫᱚ ᱡᱤᱭᱟᱹᱞᱤ ᱵᱚᱞ ᱛᱮ ᱵᱤᱨ ᱨᱮᱱ ᱫᱚ ᱪᱮᱞᱮ ᱢᱮᱱᱟᱜ ᱠᱚᱣᱟ ᱠᱩᱞᱟᱹᱭ ᱢᱮᱱᱟᱜ ᱠᱚᱣᱟ ᱟᱨ ᱩᱱᱠᱩ ᱛᱩᱭᱩ ᱢᱮᱱᱟᱜ ᱠᱚᱣᱟ ᱵᱚᱱᱫᱚᱲ ᱢᱮᱱᱟᱜ ᱠᱚ ᱣᱟ
ᱦᱮᱸ
ᱩᱱᱠᱩ ᱜᱮ ᱟᱫᱚ ᱮᱴᱟᱜ ᱮᱴᱟᱜ ᱠᱚ ᱛᱚ ᱟᱫᱚ ᱵᱟᱹᱱᱩᱜ ᱠᱚᱣᱟ ᱵᱤᱨ ᱨᱮᱫᱚ
ᱚ ᱟᱪᱷᱟ ᱟᱪᱷᱟ ᱦᱮᱸ ᱛᱚ ᱛᱟᱯᱚᱨ
ᱠᱟᱱᱟ ᱟᱫᱚ ᱟᱹᱰᱤ ᱵᱤᱨ ᱠᱚᱨᱮ ᱜᱮ ᱦᱚᱨᱤᱱ ᱠᱚ ᱟᱲᱟᱜ ᱠᱟᱜ ᱠᱚ ᱣᱟ
ᱦᱮᱸ ᱦᱮᱸ ᱦᱮᱸ ᱛᱟᱯᱚ ᱨᱮ ᱱᱚᱰᱮ ᱦᱚᱸ ᱟᱡᱚᱢᱚᱜ ᱠᱟᱱᱟ ᱱᱚᱣᱟ ᱡᱟᱦᱟ ᱡᱷᱟᱲᱜᱨᱟᱢ ᱨᱮ ᱦᱮᱸ ᱵᱮᱝᱜᱚᱞ ᱨᱮᱱᱟᱜ ᱡᱷᱟᱲᱟᱢ ᱨᱮ ᱱᱚᱰᱮ ᱮᱸ ᱥᱤᱞᱤᱜᱩᱲᱤ ᱠᱷᱚᱱᱟᱜ ᱱᱚᱝᱠᱟ ᱪᱤᱛᱟᱵᱟᱨᱽ ᱥᱮ ᱨᱚᱭᱮᱞ ᱵᱮᱝᱜᱚᱞ ᱴᱟᱭᱜᱟᱨ ᱦᱚ ᱠᱚ ᱟᱲᱟᱜ ᱠᱚ ᱞᱟᱹᱜᱤᱫ ᱱᱚᱰᱮ ᱢᱤᱫᱴᱮᱱ ᱯᱟᱨᱠ ᱠᱚ ᱵᱮᱱᱟᱣ ᱞᱟᱹᱜᱤᱫ ᱱᱚᱠᱟ ᱢᱤᱫ ᱴᱮᱱ ᱠᱷᱚᱵᱚᱨ ᱠᱚ ᱮᱢ ᱮᱫᱟ ᱱᱚᱣᱟ ᱦᱚᱸ ᱵᱷᱟᱞᱮ ᱠᱟᱛᱷᱟ ᱠᱟᱱ ᱜᱮᱭᱟ
ᱩᱨᱤᱥᱴ ᱴᱩᱨᱤᱥᱴ ᱥᱯᱚᱴ ᱦᱩᱭᱩᱜᱼᱟ ᱚᱰᱮᱱᱟᱜ ᱠᱟᱹᱴᱤᱡ ᱡᱟᱦᱟ ᱫᱚᱠᱟᱱᱤ ᱠᱚ ᱢᱮᱱᱟᱜ ᱠᱚᱣᱟ ᱩᱱᱠᱩᱣᱟᱜ ᱦᱚ ᱠᱟᱴᱤᱡ ᱵᱷᱟᱜᱤ ᱤᱱᱠᱟᱢ ᱦᱩᱭᱩᱜ ᱛᱟᱠᱚᱣᱟ ᱚᱰᱮ ᱡᱟᱦᱟ
ᱦᱚᱭ ᱦᱚᱭ ᱟ ᱱᱚᱣᱟ ᱦᱚᱸ ᱜᱚᱢᱠᱮ ᱡᱟᱦᱟ ᱟᱵᱚᱣᱟᱜ ᱫᱤᱥᱚᱢ ᱨᱮ ᱦᱮᱱᱟᱜᱼᱟ ᱦᱮᱸ ᱴᱩᱨᱤᱥ ᱯᱞᱮᱥ ᱠᱚ ᱦᱮᱸ ᱛᱟᱦᱞᱮ ᱱᱚᱣᱟ ᱠᱚ ᱦᱚᱸ ᱟᱹᱰᱤ ᱜᱮ ᱟᱭ ᱠᱚ ᱦᱩᱭᱩᱜᱼᱟ ᱥᱮ ᱯᱚᱭᱥᱟ ᱠᱚ ᱦᱩᱭᱩᱜᱼᱟ ᱡᱟᱦᱟ ᱛᱚ ᱵᱟᱦᱮᱨᱮ ᱫᱤᱥᱚᱢ ᱠᱷᱚᱱᱟᱜ ᱠᱚ ᱦᱤᱡᱩᱜ ᱟᱠᱚ ᱦᱮ ᱱᱚᱜ ᱱᱟ ᱠᱚᱫᱚ ᱦᱮ ᱠᱚ ᱠᱚ ᱠᱚᱨᱟᱣ ᱫᱚᱦᱚ ᱞᱤᱜᱤ ᱵᱷᱟᱞᱮ ᱭᱟ
ᱦᱩ ᱦᱩ
ᱡᱮᱢᱚᱱ ᱢᱟᱞᱫᱤᱯ ᱢᱟᱞᱫᱤᱯ ᱢᱮᱱᱟᱜᱼᱟ ᱛᱷᱟᱭᱞᱮᱱ ᱢᱮᱱᱟᱜᱼᱟ ᱚᱱᱟ ᱠᱚᱨᱮ ᱫᱚ ᱵᱮᱥᱤ ᱴᱩᱨᱤᱥ ᱴᱩᱨᱤᱥ ᱛᱮᱜᱮ ᱩᱝᱠᱩᱣᱟᱜ ᱫᱚ ᱵᱤᱥᱤ ᱴᱟᱠᱟ ᱛᱟᱠᱚ
ᱦᱚᱭ ᱦᱚᱭ ᱦᱚᱭ ᱥᱞᱦᱮᱜ ᱮ
ᱦᱩ ᱟᱵᱚᱣᱟᱜ ᱱᱚᱣᱟ ᱤᱱᱰᱤᱭᱟ ᱨᱮ ᱫᱚ ᱟᱫᱚ ᱚᱝᱠᱟ ᱫᱚ ᱴᱩᱨᱤᱥ ᱥᱯᱚᱴ ᱫᱚ ᱦᱚᱭᱜ ᱠᱟᱱᱟ ᱚᱱᱟ ᱤᱭᱟᱹ ᱨᱮ ᱜᱮ
ᱱᱚᱛᱮ ᱟᱥᱟᱢ ᱚᱱᱟ ᱫᱷᱟ ᱨᱮ ᱟᱨ ᱱᱚᱛᱮ ᱱᱚᱣᱟ ᱫᱷᱟ ᱨᱮ ᱫᱚ ᱦᱩᱭᱩᱜ ᱠᱟᱱᱟ ᱚᱱᱟ ᱥᱮᱵᱮᱱ ᱥᱤᱥᱴᱟᱨ
ᱚᱱᱟ ᱮᱞᱟ ᱠᱟ ᱠᱚᱨᱮ ᱜᱮ ᱵᱷᱟᱜᱮ ᱢᱤᱫ ᱴᱟᱝ ᱧᱮᱞᱡᱚᱝ ᱡᱟᱭᱜᱟ ᱠᱟᱱᱟ
ᱦᱚᱭ ᱦᱚᱭ ᱦᱚᱭ ᱟᱨ ᱵᱟᱠᱷᱟᱱ ᱱᱚᱝᱠᱟ ᱦᱮ ᱚᱭᱛᱤ ᱦᱟᱥᱤᱠ ᱤᱥᱛᱷᱟᱯᱚᱪ ᱫᱚ ᱢᱟᱱᱮ ᱡᱟᱦᱟ ᱠᱚ ᱡᱩᱛ ᱟᱠᱟᱫᱟ ᱡᱟᱦᱟ ᱱᱚᱣᱟ ᱦᱮᱸ ᱤᱭᱟᱹ ᱠᱚ ᱦᱮᱱᱟᱜ-ᱟ ᱵᱷᱤᱠᱴᱳᱨᱤᱭᱟ ᱢᱮᱢᱳᱨᱤᱭᱟᱞ ᱥᱮ ᱡᱟᱫᱩᱜᱷᱚᱨ᱾
ᱦᱩᱸ ᱦᱩᱸ ᱦᱩᱸ, ᱚᱱᱟ ᱠᱚᱦᱚᱸ ᱦᱮᱸ ᱚᱱᱟ ᱠᱚᱦᱚᱸ ᱚᱱᱟ ᱠᱚᱨᱮ ᱟᱫᱚ ᱠᱟᱴᱤ ᱢᱟᱱᱮ ᱧᱮᱞ ᱡᱚᱝ ᱡᱟᱭᱜᱟ ᱠᱟᱹᱴᱤᱡ ᱵᱤᱥᱤ ᱚᱱᱟ ᱠᱚᱫᱚ ᱟᱫᱚ ᱳᱭᱛᱤᱦᱟᱥᱤᱠ ᱡᱟᱭᱜᱟ ᱠᱟᱱᱟ, ᱵᱷᱤᱠᱴᱳᱨᱤᱭᱟ ᱢᱮᱢᱳᱨᱤᱭᱟᱞ ᱚᱱᱟ ᱠᱚ ᱤᱭᱟᱹ ᱠᱚ᱾ ᱡᱮᱢᱚᱱ ᱤᱭᱟᱹ ᱢᱮᱱᱟᱜ-ᱟ ᱦᱟᱡᱟᱨ ᱫᱩᱣᱟᱨᱤ ᱢᱮᱱᱟᱜ-ᱟ ᱢᱩᱨᱥᱤᱫᱟᱵᱟᱫᱽ ᱨᱮ ᱚᱱᱟ ᱦᱚᱸ᱾ ᱟᱹᱰᱤ ᱢᱚᱸᱡᱽ ᱴᱩᱨᱤᱥ ᱥᱯᱚᱴ ᱠᱟᱱᱟ᱾
ᱦᱳᱭ ᱦᱳᱭ ᱛᱟᱦᱞᱮ ᱜᱚᱢᱴᱝᱠᱮ ᱟᱵᱮᱱ ᱟᱠᱟ ᱟᱠᱟᱨᱮ ᱱᱚᱝᱠᱟ ᱵᱮᱱ ᱪᱟᱞᱟᱣ ᱠᱟᱱᱟ ᱱᱚᱝᱠᱟ ᱧᱮᱞ ᱡᱚᱝ ᱡᱟᱭᱜᱟ ᱥᱮᱠᱟ ᱥᱮ ᱱᱚ ᱠᱟ ᱢᱮᱫᱴᱮᱱ ᱮᱸᱻ ᱟᱸᱡᱚᱢ ᱡᱚᱝ ᱡᱟᱭ ᱡᱟᱭᱜᱟ ᱠᱚᱨᱮ ᱟᱨᱠᱤ ᱫᱟᱬᱟᱱ ᱠᱚ ᱥᱮᱵᱮᱱ ᱧᱮᱞ ᱟᱹᱜᱩᱣ ᱟᱠᱟᱫᱟ?
ᱟᱫᱚ ᱪᱟᱞᱟᱣ ᱫᱚ ᱥᱮᱨᱚᱠᱚᱢ ᱫᱟᱬᱟ ᱦᱤᱥᱟᱹᱵᱽ ᱛᱮᱫᱚ ᱪᱟᱞᱟᱣ ᱵᱟᱝ ᱦᱩᱭ ᱠᱟᱱᱟ᱾ ᱠᱟᱱᱟ, ᱛᱚ ᱢᱟᱭᱟᱯᱩᱨ ᱦᱩᱸ, ᱢᱟᱭᱟᱯᱩᱨ ᱪᱟᱞᱟᱣ ᱦᱩᱭᱠᱟᱱᱟ ᱠᱳᱞᱠᱟᱛᱟ ᱠᱚᱨᱮ ᱫᱚ ᱪᱟᱞᱟᱣ ᱦᱩᱭ ᱠᱟᱱ ᱨᱮᱦᱚᱸ ᱚᱱᱟ ᱠᱚᱨᱮ ᱫᱚ ᱟᱫᱚ ᱚᱱᱟ ᱡᱟᱭᱜᱟ ᱠᱚᱨᱮ ᱫᱚ ᱵᱚᱞᱚ ᱵᱟᱝ ᱦᱩᱭ ᱟᱠᱟᱱᱟ, ᱱᱚᱝᱠᱟ ᱢᱤᱴᱟᱹᱝ ᱚᱸᱰᱮ ᱵᱟᱭᱨᱮ ᱚᱸᱰᱮ ᱫᱟᱫᱟ ᱢᱤᱫᱴᱟᱝ ᱛᱟᱸᱦᱮᱱ ᱛᱮ ᱩᱱᱤ ᱴᱷᱮᱱ ᱪᱟᱞᱟᱣ ᱦᱩᱭ ᱠᱚᱜ ᱛᱮ ᱟᱨ ᱚᱲᱟᱜ ᱦᱮᱡ ᱦᱩᱭ ᱠᱚ ᱛᱟᱦᱮᱸᱜ᱾
ᱚ, ᱟᱪᱪᱷᱟ ᱟᱪᱪᱷᱟ ᱟᱪᱪᱷᱟ, ᱦᱮᱸ ᱛᱚ᱾ ᱦᱮᱸ ᱛᱟᱯᱚᱨᱮ ᱦᱮᱸ ᱟᱹᱞᱤᱧ ᱦᱚᱸ ᱵᱟᱝ ᱞᱤᱧ ᱥᱮᱱ ᱠᱟᱱᱟ ᱚᱜᱠᱟ ᱞᱮᱠᱟ ᱫᱚ ᱫᱟᱬᱟᱱ ᱠᱚᱫᱚ᱾ ᱦᱮᱸ ᱛᱟᱞᱦᱮ ᱦᱮᱸ ᱚᱱᱠᱟ ᱞᱮᱠᱟ ᱫᱚ ᱥᱮᱱ ᱵᱟᱝ ᱦᱩᱭ ᱠᱟᱱᱟ ᱱᱚᱣᱟ ᱠᱳᱞᱠᱟᱛᱟ ᱥᱮᱫ ᱦᱮᱡ ᱪᱟᱞᱟᱣ ᱦᱩᱭ ᱟᱠᱟᱱ ᱨᱮᱦᱚᱸ ᱚᱱᱠᱟ ᱫᱚ ᱵᱚᱞᱚ ᱫᱚ ᱵᱟᱝ ᱦᱩᱭ ᱟᱠᱟᱱᱟ ᱱᱚᱣᱟ ᱦᱟᱳᱲᱟ ᱵᱨᱤᱡᱽ ᱞᱮᱠᱟᱛᱮ ᱯᱟᱨᱚᱢ ᱦᱩᱭ ᱟᱠᱟᱱᱟ ᱥᱮ ᱚᱸᱰᱮ ᱧᱮᱧᱮᱞ ᱦᱩᱭ ᱠᱟᱱᱟ ᱦᱮᱸ, ᱟᱨ ᱱᱚᱝᱠᱟᱱ ᱫᱟᱬᱟᱱ ᱞᱮᱠ ᱞᱮᱠᱟ ᱛᱮᱫᱚ, ᱦᱮᱸ ᱚᱱᱠᱟ ᱞᱮᱠᱟ ᱫᱚ ᱥᱮᱱ ᱫᱚ ᱵᱟᱝ ᱦᱩᱭ ᱠᱟᱱᱟ, ᱟᱨ ᱮᱸ ᱱᱚᱠᱟᱻ ᱡᱮᱢᱚᱱ ᱟ-ᱟᱵᱚᱣᱟᱜ ᱮᱸ ᱥᱟᱶᱛᱟ ᱨᱮ ᱦᱮᱱᱟᱜ-ᱟ ᱡᱟᱦᱟᱸ ᱥᱮᱸᱫᱽᱨᱟ ᱵᱚᱱ ᱪᱟᱞᱟᱜ ᱠᱟᱱᱟ ᱟᱡᱚᱫᱤᱭᱟᱹ ᱵᱩᱨᱩ ᱥᱮᱸᱫᱽᱨᱟ ᱥᱮ ᱞᱩᱜᱩ ᱵᱩᱨᱩ ᱠᱚ ᱦᱮᱸ, ᱦᱮᱸ ᱱᱚᱣᱟ ᱠᱚᱵᱮᱱ ᱪᱟᱞᱟᱣ ᱵᱟᱲᱟᱣ ᱠᱟᱱᱟ ᱥᱮ ᱵᱟᱝ? ᱠᱤᱝᱵᱟ ᱱᱚᱝᱠᱟ ᱯᱚᱨᱚᱵᱽ ᱯᱟᱛᱟ ᱪᱷᱟᱛᱟ ᱠᱚ?
ᱦᱮᱸ᱾ ᱟᱡᱚᱫᱤᱭᱟᱹ ᱵᱩᱨᱩ ᱠᱚᱦᱚᱸ ᱟᱫᱚ ᱪᱟᱞᱟᱣ ᱨᱮᱱᱟᱜ ᱥᱴᱤᱮᱢᱮᱴ ᱫᱚ ᱛᱟᱦᱮᱸ ᱠᱟᱱᱟ ᱟᱫᱚ ᱚᱱᱟ ᱴᱟᱭᱤᱢ ᱠᱚᱨᱮ ᱜᱮ ᱮᱢᱚᱱ ᱠᱟᱹᱢᱤ ᱠᱚ ᱯᱟᱲᱟᱜ-ᱟ ᱮ ᱟᱫᱚ ᱟᱞᱤᱧ ᱫᱚ ᱮᱠᱷᱚᱱᱳ ᱥᱴᱩᱰᱮᱱᱴ ᱞᱟᱭᱤᱯᱷ ᱜᱮ ᱮᱠᱷᱚᱱᱳ ᱢᱮᱱᱟᱜ ᱜᱮ ᱛᱟᱞᱤ, ᱢᱮᱱᱟᱜ ᱞᱤᱧ ᱜᱮᱭᱟ᱾ ᱟᱫᱚ ᱮᱠᱡᱟᱢ ᱠᱚ ᱯᱟᱲᱟᱜ-ᱟ ᱵᱟᱝᱠᱷᱟᱱ ᱡᱟᱸᱦᱟᱱᱟᱜ ᱢᱤᱫᱴᱟᱝ ᱤᱭᱟᱹ ᱯᱟᱲᱟᱜ-ᱟ ᱟᱫᱚ ᱚᱝᱠᱟ ᱠᱟᱛᱮᱜ ᱜᱮ ᱟᱫᱚ ᱪᱟᱞᱟᱣ ᱵᱟᱝ ᱦᱩᱭ ᱠᱟᱱᱟ᱾ ᱤᱪᱪᱷᱟᱹ ᱫᱚ ᱢᱮᱱᱟᱜ-ᱟ ᱡᱮ ᱪᱟᱞᱟᱣ ᱦᱩᱭᱩᱜ-ᱟ ᱚᱸᱰᱮ ᱦᱚᱸ᱾
ᱦᱮᱸ ᱛᱟᱯᱚᱨᱮ ᱧᱮ ᱧᱮᱞ ᱟᱹᱜᱩ ᱫᱚ ᱦᱮᱸ ᱞᱟᱹᱠᱛᱤ ᱠᱟᱱ ᱜᱮᱭᱟ᱾ ᱦᱮᱸ ᱟᱹᱞᱤᱧ ᱦᱚᱸ ᱵᱟᱝᱞᱤᱧ ᱥᱮᱱ ᱠᱟᱱᱟ ᱛᱟᱞᱦᱮ ᱟᱹᱞᱤᱧᱟᱜ ᱦᱚᱸ ᱪᱟᱞᱟᱣ ᱨᱮᱱᱟᱜ ᱤᱪᱪᱷᱟᱹ ᱫᱚ ᱦᱮᱱᱟᱜ ᱜᱮᱭᱟ᱾ ᱟᱨ ᱜᱚᱝᱠᱮ ᱱᱚᱝᱠᱟ ᱯᱟᱛᱟ ᱪᱷᱟᱛᱟ ᱠᱚ ᱟᱯᱮ ᱥᱮᱫ ᱦᱩᱭᱩᱜ-ᱟ ᱥᱮ? ᱠᱤᱢᱵᱟ ᱱᱚᱜ-ᱚ ᱱᱚᱝᱠᱟ ᱥᱟᱺᱜᱤᱧ ᱥᱮᱫ ᱵᱮᱱ ᱪᱟᱞᱟᱣ ᱠᱟᱱᱟ ᱱᱚᱝᱠᱟ ᱧᱩᱛᱩᱢᱟᱱ ᱯᱟᱛᱟ ᱪᱷᱟᱛᱟ ᱥᱮ ᱠᱟᱹᱴᱤᱡ ᱦᱩᱰᱤᱧ ᱧᱚᱜ ᱨᱮᱦᱚᱸ᱾
ᱧᱩᱛᱩᱢᱟᱱ, ᱡᱮᱢᱚᱱ ᱯᱟᱛᱟ ᱠᱚᱫᱚ ᱚᱱᱮ ᱵᱚᱞᱛᱮ ᱵᱩᱨᱩ ᱵᱚᱸᱜᱟ ᱛᱟᱯᱚᱨᱮ ᱚᱱᱟ ᱤᱭᱟᱹ ᱯᱟᱴᱟᱵᱤᱸᱫᱟᱹ᱾ ᱩᱸ ᱛᱟᱨᱯᱚᱨᱮ ᱱᱚᱣᱟ ᱪᱟᱠᱚᱞᱛᱟᱹᱲᱤ᱾
ᱦᱮᱸ ᱦᱮᱸ᱾
ᱚᱱᱟ ᱪᱟᱞᱟᱣ ᱦᱩᱭ ᱠᱟᱱᱟ, ᱪᱟᱞᱟᱣ ᱦᱩᱭ ᱟᱠᱟᱱᱟ ᱢᱟᱱᱮ ᱚᱱᱠᱟ ᱜᱟᱛᱮ ᱠᱚ ᱢᱤᱫᱴᱷᱮᱱ ᱞᱮ ᱡᱚᱴᱟᱣ ᱞᱮᱱᱟ ᱟᱫᱚ ᱪᱚ ᱛᱟᱦᱞᱮ ᱵᱚᱱ ᱪᱟᱜ-ᱟ᱾ ᱠᱟᱹᱢᱤ ᱠᱚ ᱮᱠᱷᱚᱱ ᱵᱟᱹᱱᱩᱜᱼᱟ ᱪᱚ ᱛᱟᱦᱚᱞᱮ ᱵᱚᱱ ᱪᱟᱜᱼᱟ ᱚᱱᱠᱟ ᱛᱮ ᱪᱟᱞᱟᱣ ᱦᱩᱭ ᱞᱮᱱᱟ᱾
ᱚ ᱦᱮᱸᱛᱚ ᱟᱹᱞᱤᱧ ᱟᱹᱞᱤᱧ ᱦᱚᱸ ᱵᱩᱨᱩ ᱵᱚᱸᱜᱟ᱾ ᱵᱟᱝ ᱟᱹᱞᱤᱧ ᱵᱩᱨᱩ ᱵᱚᱸᱜᱟ ᱫᱚ ᱵᱟᱹᱞᱤᱧ ᱥᱮᱱ ᱟᱠᱟᱱᱟ ᱱᱚᱝᱠᱟ ᱦᱮᱸ᱾ ᱯᱟᱴᱟᱵᱤᱸᱰᱟᱹ ᱞᱤᱧ ᱥᱮᱱ ᱠᱟᱱᱟ ᱱᱚᱝᱠᱟ ᱵᱩᱨᱩ ᱯᱟᱛᱟ ᱠᱚ ᱦᱮᱸ᱾ ᱛᱟᱯᱚᱨ ᱱᱚᱝᱠᱟ ᱦᱮᱸ ᱱᱚᱜᱼᱚ ᱱᱚᱣᱟ᱾ ᱠᱷᱚᱱᱟᱜ ᱟᱫᱚ ᱢᱟᱨᱟᱝ ᱯᱟᱛᱟ ᱪᱷᱟᱛᱟ ᱫᱚ ᱥᱮᱱ ᱵᱟᱝ ᱦᱩᱭ ᱟᱠᱟᱱᱟ᱾ ᱪᱟᱠᱚᱞ ᱛᱟᱹᱲᱤ ᱯᱟᱛᱟ ᱦᱮᱸ ᱞᱟᱹᱭ ᱞᱟᱹᱭ ᱦᱩᱭᱩᱜ ᱠᱟᱱ ᱛᱟᱦᱮᱸᱫ ᱥᱮᱱ ᱵᱟᱝ ᱦᱩᱭᱠᱟᱱᱟ᱾ ᱚᱱᱛᱮ ᱨᱮᱦᱚᱸ ᱯᱮᱲᱟ ᱯᱟᱹᱲᱦᱟᱹ ᱠᱚ ᱦᱮᱱᱟᱜ ᱫᱚ ᱦᱮᱱᱟᱜ ᱠᱚ ᱜᱮᱭᱟ᱾ ᱛᱟᱞᱦᱮ ᱯᱚᱨᱮᱨ ᱵᱟᱨ ᱧᱮᱞ ᱦᱩᱭᱩᱜᱼᱟ ᱡᱩᱫᱤ ᱤᱠᱟᱹ᱾ ᱥᱳᱢᱳᱭ ᱦᱩᱭᱩᱜ ᱠᱷᱟᱱ ᱪᱟᱞᱟᱜ ᱦᱩᱭᱩᱜᱼᱟ᱾
ᱦᱮᱸ ᱪᱟᱠᱚᱞᱼᱛᱟᱹᱲᱤ ᱫᱚ ᱪᱟᱞᱟᱣ ᱦᱩᱭ ᱠᱟᱱᱟ, ᱟᱫᱚ᱾ ᱢᱟᱱᱮ ᱤᱱᱴᱟᱨᱮᱥᱴ ᱫᱚ ᱵᱟᱝ ᱵᱩᱡᱷᱟᱹᱣ ᱞᱮᱱᱟ ᱪᱟᱠᱚᱞ ᱛᱟᱲᱤ ᱪᱟᱞᱟᱣ ᱠᱟᱛᱮᱫ ᱤᱱᱴᱟᱨᱮᱥᱴ ᱫᱚ ᱵᱟᱝ ᱵᱩᱡᱷᱟᱹᱣ ᱞᱮᱱᱟ᱾ ᱟᱨ ᱱᱚᱣᱟ ᱵᱩᱨᱩ ᱵᱚᱸᱜᱟ ᱨᱮ ᱵᱚᱨᱚᱱ ᱴᱷᱤᱠ ᱜᱮ ᱴᱷᱤᱠ ᱜᱮ ᱛᱟᱦᱮᱸ ᱠᱟᱱᱟ᱾ ᱥᱟᱹᱲᱤ ᱡᱚᱠᱷᱚᱱ ᱪᱟᱞᱟᱣ ᱦᱩᱭ ᱞᱮᱱᱟ ᱫᱚᱢᱮ ᱫᱟᱜ ᱟᱨ ᱞᱚᱥᱚᱫ ᱫᱚᱢᱮ ᱟᱨ᱾ ᱦᱚᱲ ᱦᱚᱸ ᱚᱱᱠᱟ ᱵᱟᱹᱱᱩᱜ ᱠᱚᱣᱟ ᱫᱚᱠᱟᱱ ᱠᱚ ᱢᱮᱱᱟᱜᱼᱟ ᱥᱴᱚᱞ ᱠᱚᱦᱚᱸ ᱢᱮᱱᱟᱜᱼᱟ᱾ ᱦᱚᱲ ᱦᱚᱸ ᱚᱱᱠᱟ ᱫᱚ ᱩᱱᱟᱹᱜ ᱤᱭᱟᱹ ᱫᱚ ᱵᱟᱹᱱᱩᱜ ᱠᱚᱣᱟ ᱛᱟᱯᱚᱨᱮ ᱫᱚᱠᱟᱱ ᱢᱤᱫᱴᱟᱝ᱾ ᱫᱚᱠᱟᱱ ᱡᱚᱢ ᱫᱚᱠᱟᱱ ᱦᱚᱸ ᱵᱟᱹᱱᱩᱜᱼᱟ ᱴᱷᱤᱠ ᱢᱚᱛᱚ ᱡᱮᱢᱚᱱ ᱱᱚᱣᱟ ᱵᱩᱨᱩ ᱵᱚᱸᱜᱟ ᱠᱚᱨᱮ ᱫᱚ ᱡᱚᱢ ᱫᱚᱠᱟᱱ᱾ ᱫᱚᱠᱟᱱ ᱫᱚ ᱮᱵᱮᱞ ᱮᱵᱮᱞ ᱚᱥᱩᱵᱤᱫᱟ ᱵᱟᱝ ᱦᱩᱭᱩᱜᱼᱟ ᱟᱵᱚ ᱫᱚ ᱪᱮᱫ ᱵᱚᱱ ᱯᱟᱸᱡᱟᱭᱟ ᱡᱟᱦᱟᱸ ᱨᱮᱵᱚᱱ ᱪᱟᱜ ᱡᱮᱢᱚᱱ ᱡᱚᱢᱟᱜ ᱡᱮᱢᱚᱱ᱾ ᱵᱷᱟᱜᱤ ᱵᱚᱱ ᱧᱟᱢ ᱢᱟ᱾
ᱦᱳᱭ ᱦᱳᱭ ᱦᱳᱭ᱾
ᱡᱚᱢᱟᱜ ᱟᱨ ᱛᱟᱦᱮᱸ ᱨᱮᱱᱟᱜ ᱠᱟᱹᱴᱤᱡ ᱵᱮᱵᱚᱥᱛᱷᱟ ᱡᱮᱢᱚᱱ ᱵᱷᱟᱜᱤ ᱛᱟᱦᱮᱱ ᱢᱟ᱾
ᱦᱮᱸ ᱦᱮᱸ᱾
ᱟᱨ ᱱᱚᱜᱚᱭ ᱡᱟᱦᱟᱱᱟᱜ ᱢᱟᱱᱮ ᱜᱷᱩᱴᱩ ᱡᱟᱭᱜᱟ ᱟᱨ ᱡᱟᱦᱟᱱᱟᱜ ᱮᱴᱟᱜ᱾ ᱮᱴᱟᱜ ᱡᱟᱦᱟᱱᱟᱜ ᱮᱴᱟᱜ ᱡᱟᱦᱟᱸᱭ ᱡᱮᱢᱚᱱ ᱡᱟᱦᱱᱟᱜ ᱵᱟᱹᱲᱤᱡ᱾ ᱠᱟᱹᱢᱤ ᱠᱚ ᱵᱟᱝᱠᱚ ᱠᱚᱨᱟᱣ ᱫᱟᱲᱮᱭᱟᱜ ᱢᱟ ᱡᱩᱫᱤ ᱠᱚᱢᱤᱴᱤ ᱠᱚ ᱴᱷᱤᱠ ᱠᱚ ᱛᱟᱦᱮᱱᱟ᱾ ᱚᱱᱟ ᱠᱚ ᱠᱟᱹᱴᱤᱡ ᱯᱟᱸᱡᱟ ᱦᱩᱭᱩᱜᱼᱟ ᱨᱟᱹᱥᱠᱟᱹ ᱞᱟᱹᱜᱤᱫ ᱪᱟᱞᱟᱣ ᱦᱩᱭ ᱠᱟᱱᱟ ᱛᱚ᱾
ᱦᱳᱭ ᱦᱳᱭ ᱚᱱᱠᱟ᱾ ᱱᱤᱛ ᱫᱚ ᱱᱚᱝᱠᱟ ᱜᱮ ᱨᱟᱹᱥᱠᱟᱹ ᱞᱟᱹᱜᱤᱫ ᱜᱮ ᱪᱟᱞᱟᱜ ᱦᱩᱭᱩᱜᱼᱟ ᱧᱮᱞ ᱵᱟᱲᱟ ᱥᱮ ᱚᱱᱟ ᱠᱚ ᱢᱤᱫᱴᱮᱱ᱾ ᱪᱮᱫ ᱞᱮᱠᱟ ᱦᱩᱭᱩᱜᱼᱟ ᱵᱟᱝ ᱦᱩᱭᱩᱜᱼᱟ ᱡᱚᱛᱚ ᱜᱮ ᱢᱟᱱᱮ᱾ ᱵᱷᱟᱞᱮ ᱵᱷᱟᱵ ᱛᱮ ᱦᱩᱭᱩᱜᱼᱟ ᱱᱚᱝᱠᱟᱜᱮ ᱡᱤᱧ ᱞᱟᱹᱭᱟ ᱡᱮ ᱦᱩᱭ ᱪᱚᱱᱤᱡ᱾ ᱡᱷᱟᱢᱮᱞᱟ ᱟᱨᱚ ᱟᱞᱚ ᱦᱩᱭᱩᱜ ᱢᱟ ᱦᱮ ᱟᱨ ᱜᱚᱢᱠᱮ᱾ ᱟᱯᱮᱥᱮᱫ ᱱᱚᱝᱠᱟ ᱚᱨᱠᱮᱥᱴᱟᱨ ᱯᱟ ᱡᱟᱛᱨᱟ ᱠᱚ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱟᱫᱚ᱾ ᱞᱟᱦᱟᱛᱮ ᱟᱹᱰᱤ ᱡᱳᱨ ᱡᱟᱥᱛᱤ ᱦᱩᱭᱩᱜ ᱠᱟᱱ ᱛᱟᱦᱮᱸ ᱟᱫᱚ ᱱᱮᱛᱟᱨ ᱫᱚ ᱠᱟᱹᱴᱤᱡ ᱠᱚᱢ ᱟᱠᱟᱱᱟ᱾
ᱦᱩᱸ ᱾
ᱟᱹᱰᱤ ᱡᱳᱨ ᱦᱩᱭᱩᱜ ᱛᱟᱦᱮ ᱵᱟᱝᱠᱷᱟᱱ ᱡᱟᱦᱟᱸ ᱨᱮᱜᱮ ᱵᱚᱞ ᱠᱷᱮᱞ ᱦᱩᱭ ᱢᱟᱱᱮ ᱜᱮ ᱚᱨᱠᱮᱥᱴᱟᱨ᱾ ᱪᱷᱳᱴᱳ ᱠᱷᱟᱴᱳ ᱯᱟᱴᱤ ᱨᱮᱦᱚᱸ ᱚᱨᱠᱮᱥᱴᱟᱨ ᱟᱨ ᱱᱮᱛᱟᱨ ᱫᱚ ᱟᱫᱚ ᱚᱱᱟ᱾
ᱦᱮᱸ ᱛᱟᱨᱯᱚᱨ᱾ ᱞᱟᱦᱟᱛᱮ ᱟᱞᱮ ᱥᱩᱨ ᱥᱩᱯᱩᱨ ᱨᱮᱦᱚᱸ ᱚᱨᱠᱮᱥᱴᱟᱨ ᱠᱚᱫᱚ ᱵᱟᱝ ᱨᱮᱦᱚᱸ ᱱᱚᱝᱠᱟ᱾ ᱦᱮᱸ ᱡᱟᱛᱨᱟ ᱠᱚ ᱟᱹᱰᱤ ᱡᱟᱹᱥᱛᱤ ᱜᱮ ᱦᱩᱭᱩᱜ ᱠᱟᱱ ᱛᱟᱦᱮᱸᱱ ᱛᱟᱦᱚᱞᱮᱸ᱾
ᱦᱩᱸ ᱾
ᱱᱮᱛᱟᱨ ᱫᱚ ᱧᱮᱞ ᱧᱮᱞᱟᱵᱮᱱ ᱡᱟᱛᱨᱟ ᱠᱚᱫᱚ ᱩᱱᱟᱹᱜ ᱫᱚ ᱵᱟᱝ ᱦᱩᱭᱩᱜ ᱠᱟᱱᱟ ᱞᱟᱦᱟᱛᱮ ᱞᱮᱠᱟ ᱫᱚ᱾ ᱚᱨᱠᱮᱥᱴᱨᱟ ᱜᱮ ᱟᱹᱰᱤ ᱡᱳᱨ ᱵᱟᱹᱲᱛᱤ ᱟᱠᱟᱱᱟ ᱦᱮᱸ ᱥᱮ ᱵᱮᱥᱤ ᱦᱩᱭᱩᱜ ᱠᱟᱱᱟ ᱡᱟ᱾ ᱛᱨᱟ ᱠᱷᱚᱱᱟᱜ ᱫᱚ ᱟᱨ ᱢᱤ ᱟᱨ᱾
ᱠᱚᱜᱮ ᱵᱮᱥᱴ ᱛᱟᱦᱮᱸ ᱠᱟᱱᱟ ᱟᱫᱚ ᱱᱮᱛᱟᱨ ᱢᱟ ᱡᱟᱛᱨᱟ ᱠᱚᱜᱮ ᱦᱚᱲ ᱦᱚᱸ ᱵᱟᱝᱠᱚ ᱧᱮᱞ ᱞᱟᱹᱜᱤᱫᱚᱜ ᱠᱟᱱᱟ᱾ ᱟᱫᱚ ᱧᱩᱛᱩᱢᱟᱱ ᱡᱟᱭᱜᱟ ᱠᱚᱨᱮ ᱢᱤᱫᱴᱟᱝ ᱵᱟᱨᱭᱟ ᱡᱟᱭᱦᱳᱠ ᱠᱚᱨᱮ ᱦᱩᱭᱩᱜᱼᱟ ᱡᱮᱢᱚᱱ ᱵᱤᱵᱷᱤᱱᱱᱚ ᱨᱚᱠᱚᱢ ᱧᱩᱛᱩᱢᱟᱱ ᱡᱟᱭᱜᱟ ᱠᱚᱨᱮ ᱚᱸᱰᱮ ᱡᱟᱛᱨᱟ ᱠᱚ ᱡᱟᱦᱟᱸ ᱠᱚᱢ ᱠᱚᱨᱟᱣ ᱟᱹᱜᱩᱣ ᱠᱟᱫᱟ ᱩᱝᱠᱟ ᱚᱱᱟ ᱠᱚᱨᱮ ᱜᱮ ᱠᱚ ᱠᱚᱨᱟᱣᱟ ᱟᱨ ᱵᱟᱝᱠᱷᱟᱱ ᱱᱚᱣᱟ ᱠᱚᱨᱮ ᱫᱚ ᱟᱫᱚ ᱚᱨᱜᱮᱥᱴᱟᱨ ᱜᱮ ᱠᱟᱹᱴᱤᱡ ᱠᱚ ᱧᱮᱞᱟ ᱟ ᱚᱨᱠᱮᱥᱴᱟᱨ ᱦᱚᱸ ᱟᱫᱚ ᱩᱱᱟᱹᱜ ᱫᱚ ᱵᱟᱝᱠᱚ ᱴᱟᱱᱟᱜ ᱠᱟᱱᱟ᱾ ᱮᱢᱱᱤ ᱟᱫᱚ ᱤᱭᱚᱝ ᱡᱮᱱᱟᱨᱮᱥᱚᱱ ᱡᱟᱦᱟᱸᱭ ᱢᱮᱱᱟᱜ ᱠᱚᱣᱟ ᱩᱱᱠᱩ ᱫᱚ ᱠᱟᱹᱴ ᱴᱟᱱᱟᱜ ᱠᱟᱱᱟ ᱟ ᱡᱟᱦᱟᱸᱭ ᱠᱟᱹᱴᱤᱡ ᱠᱚ ᱩᱢᱮᱨ ᱩᱱᱠᱩ ᱠᱚ ᱞᱟᱹᱠᱛᱤ ᱠᱟᱱᱟ ᱟᱫᱚ ᱩᱱᱠᱩ ᱫᱚ ᱟᱫᱚ ᱥᱳᱥᱟᱞ ᱢᱤᱰᱤᱭᱟ ᱡᱩᱜᱽ ᱦᱮᱡ ᱟᱠᱟᱱᱟ ᱡᱷᱚᱛᱚ ᱠᱤᱪᱷᱩ ᱢᱳᱵᱟᱭᱤᱞ ᱨᱮᱜᱮ ᱠᱚ ᱫᱤᱥᱟᱹᱭᱮᱫᱟ᱾ ᱟᱨ ᱪᱮᱫ ᱠᱚ ᱧᱮᱞᱟ? ᱱᱮᱛᱚᱝ ᱵᱟᱭᱨᱮ ᱜᱮᱠᱚ ᱧᱮᱞ ᱫᱟ ᱟᱨᱚᱦᱚᱸ ᱦᱩᱸ ᱧᱮᱞ ᱟᱨᱚ ᱪᱟᱞᱟᱜ ᱪᱟᱞᱟᱣ ᱨᱮᱱᱟᱜ ᱤᱱᱴᱮᱥ ᱜᱮ ᱪᱟᱵᱟᱜ ᱠᱟᱱ ᱛᱟᱠ
ᱛᱟᱯᱚᱨᱮ ᱜᱚᱝᱠᱮ ᱤᱧᱟᱹᱜ ᱧᱮᱞ ᱞᱮᱵᱮᱱ ᱟᱵᱚ ᱫᱚ ᱦᱮᱸ ᱡᱟᱦᱟᱸ ᱱᱤ ᱱᱤᱛ ᱛᱳᱜ ᱱᱟᱣᱟ ᱡᱮᱱᱟᱨᱮᱥᱚᱱ ᱠᱚ ᱦᱮᱱᱟᱜ ᱠᱚᱣᱟ ᱦᱮᱸ ᱱᱩᱠᱩ ᱫᱚ ᱯᱟᱛᱟ ᱪᱷᱟᱛᱟ ᱫᱚ ᱟᱹᱰᱤ ᱡᱟᱹᱥᱛᱤ ᱠᱚ ᱫᱟᱬᱟᱱ ᱠᱟᱱᱟ ᱱᱚᱠᱟ ᱮᱸᱜ ᱤᱥᱠᱩᱞ ᱠᱚᱞᱮᱡᱽ ᱫᱚ ᱧᱮᱞ ᱵᱮᱱ ᱟᱹᱰᱤ ᱠᱚᱢ ᱜᱮᱵᱚᱱ ᱪᱟᱞᱟᱜ ᱠᱟᱱᱟ᱾ ᱛᱟᱞᱦᱮ ᱮᱸ ᱱᱚᱣᱟ ᱦᱟᱺᱰᱤ ᱯᱟᱹᱣᱨᱟᱹ ᱥᱮᱫ ᱦᱚᱸ ᱠᱟᱹᱴᱤᱡ ᱦᱮᱸ ᱠᱚ ᱴᱟᱱᱚᱜ ᱠᱟᱱᱟ ᱠᱚ ᱱᱮᱠᱟᱨ ᱠᱚ ᱛᱟᱞᱦᱮ ᱦᱳᱭ ᱦᱮᱸ᱾ ᱛᱟᱞᱦᱮ ᱚᱸ ᱚᱱᱟ ᱠᱚᱦᱚᱸ ᱠᱟᱹᱴᱤᱡ ᱧᱮᱸᱜ ᱵᱟᱹᱲᱤᱡ ᱜᱮ ᱟᱹᱭᱠᱟᱹᱜᱼᱟ᱾
ᱦᱩᱸ ᱠᱟᱹᱴᱤᱡ ᱫᱚ ᱟᱹᱰᱤ ᱡᱳᱨ ᱜᱮ ᱟᱫᱚ ᱩᱱᱠᱩ ᱚᱱᱟ ᱚᱱᱠᱟᱱ ᱡᱟᱦᱟᱸᱱᱟᱜ ᱯᱨᱳᱜᱨᱟᱢ ᱠᱚᱦᱚ ᱛᱚᱵᱚᱱ ᱠᱚᱨᱟᱣᱟ ᱨᱟᱹᱥᱠᱟᱹ ᱛᱮ ᱟᱫᱚ ᱚᱱᱮ ᱚᱱᱠᱟ ᱦᱟᱺᱰᱤ ᱯᱟᱹᱣᱨᱟᱹ ᱧᱩ ᱠᱟᱛᱮ ᱚᱱᱠᱟ ᱢᱟᱹᱭ ᱛᱟᱠᱚ ᱵᱟᱹᱵᱩ ᱛᱟᱠᱚ ᱩᱱᱠᱩ ᱦᱚᱸ ᱩᱱᱤ ᱡᱟᱦᱟᱸ ᱪᱷᱟᱹᱯᱟᱹᱨᱤ ᱠᱚ ᱞᱟᱹᱭᱮᱫ ᱠᱚᱣᱟ ᱚᱝᱠᱟ ᱠᱟᱛᱮᱜ ᱠᱚ ᱦᱤᱡᱩᱜᱼᱟ᱾ ᱟᱫᱚ ᱡᱟᱦᱟᱸᱱᱟᱜ ᱟᱹᱰᱤ ᱵᱟᱹᱲᱤᱡ ᱦᱩᱭ ᱞᱮᱠᱷᱟ ᱱᱤᱡᱮ ᱪᱮᱛᱟᱱ ᱨᱮ ᱛᱤᱱᱟᱹᱜ ᱛᱤᱱᱟᱹᱜ ᱢᱤᱫᱴᱟᱝ ᱠᱷᱟᱨᱟᱯ ᱵᱩᱡᱷᱟᱹᱜᱼᱟ ᱡᱮ ᱱᱚᱸᱰᱮ ᱢᱤᱫ ᱦᱚᱲᱮ ᱱᱚᱝᱠᱟᱭᱱᱟ᱾ ᱟᱹᱰᱤ ᱡᱳᱨ ᱠᱷᱟᱨᱟᱯ ᱵᱩᱡᱷᱟᱹᱜᱼᱟ ᱟᱫᱚ ᱚᱠᱚᱭ ᱟᱜ ᱠᱟᱛᱷᱟ ᱠᱚ ᱦᱩᱭᱟ ᱵᱟᱹᱞᱤᱧ ᱵᱟᱲᱟᱭᱟ ᱟᱹᱞᱤᱧ ᱫᱚ ᱟᱹᱰᱤ ᱠᱷᱟᱨᱟᱯ ᱞᱤᱧ ᱵᱩᱡᱷᱟᱹᱣᱼᱟ᱾ ᱦᱟᱭᱨᱮ ᱟᱫᱚᱯ ᱟᱫᱚ ᱟᱫᱚ ᱚᱱᱟ ᱴᱤᱢ ᱩᱱᱠᱩ ᱫᱚ ᱞᱟᱹᱭ ᱞᱟᱹᱭ ᱠᱟᱛᱮᱫ ᱦᱚᱸ ᱩᱱᱠᱩ ᱡᱚᱠᱷᱚ ᱟᱨ ᱨᱟᱹᱜᱤ ᱠᱚ ᱵᱩᱡᱷᱟᱹᱜᱼᱟ᱾ ᱦᱚᱲ ᱠᱚ ᱞᱟᱹᱭᱟ ᱦᱮᱸ ᱟᱱᱫᱳᱞᱚᱱ ᱨᱮ ᱵᱟᱢ ᱪᱟᱜ ᱠᱟᱱᱟ᱾ ᱢᱮᱱᱫᱚ ᱟᱢ ᱚᱱᱠᱟᱱ ᱡᱟᱭᱜᱟ ᱠᱚᱨᱮ ᱪᱮᱫᱟᱜ ᱮᱢ ᱪᱟᱜᱼᱟ ᱥᱩᱫᱷᱩ ᱥᱩᱫᱩ ᱯᱷᱟᱹᱞᱛᱩ ᱡᱟᱭᱜᱟ ᱨᱮ ᱟᱢ ᱪᱮᱫᱟᱜ ᱮᱢ ᱛᱟᱦᱮᱸᱱᱟ᱾ ᱦᱮᱸ ᱡᱚᱛᱚ ᱠᱤᱪᱷᱩ ᱜᱮ ᱫᱚᱨᱠᱟᱨ ᱨᱟᱹᱥᱠᱟᱹ ᱦᱚᱸ ᱫᱚᱨᱠᱟᱨ ᱡᱚᱛᱚ ᱜᱮ ᱫᱚᱨᱠᱟᱨ᱾ ᱛᱟᱨ ᱢᱳᱫᱫᱷᱮ ᱜᱮ ᱢᱟᱱᱮ ᱱᱤᱡᱮ ᱥᱮᱯᱴᱤ ᱛᱟᱦᱮᱸᱜ ᱠᱟᱛᱮ ᱪᱟᱞᱟᱣ ᱦᱩᱭᱩᱜᱼᱟ ᱱᱮᱛᱟᱨ ᱫᱤᱥᱚᱢ ᱫᱩᱱᱤᱭᱟᱹ ᱨᱮ ᱮᱸᱜ ᱟᱹᱰᱤ ᱨᱚᱠᱚᱢ ᱡᱤᱱᱤᱥ ᱦᱩᱭᱩᱜ ᱠᱟᱱᱟ ᱟᱨ ᱵᱤᱥᱮᱥ ᱠᱚᱨᱮ ᱥᱳᱥᱟᱞ ᱢᱤᱰᱤᱭᱟ ᱨᱮ ᱤᱨᱭᱟᱹ ᱱᱚᱣᱟ ᱰᱤᱡᱤᱴᱮᱞ ᱤᱭᱟᱹ ᱦᱩᱭ ᱠᱟᱛᱮᱜ ᱟᱹᱰᱤ ᱠᱤᱪᱷᱩ ᱦᱚᱸᱠᱚ ᱧᱮᱞᱫᱟ ᱵᱷᱤᱰᱤᱭᱳ ᱠᱚ ᱧᱮᱞ ᱠᱟᱛᱮᱫ ᱟᱹᱰᱤ ᱠᱤᱪᱷᱩ ᱠᱚ ᱥᱮᱬᱟᱭᱫᱟ ᱟᱹᱰᱤ ᱠᱤᱪᱷᱩ ᱠᱚ ᱠᱚᱨᱟᱣ ᱢᱮ ᱛᱟᱨ ᱢᱚᱫᱫᱷᱮ ᱜᱮ ᱢᱟᱱᱮ ᱪᱮ ᱤᱭᱟᱹ ᱠᱟᱛᱮᱜ ᱪᱟᱞᱟᱣ ᱦᱩᱭᱩᱜᱼᱟ᱾ ᱡᱟᱦᱟᱸ ᱚᱱᱟ ᱯᱳᱜᱨᱟᱢ ᱠᱚᱨᱮᱱᱟᱜ ᱡᱤᱱᱤᱥ ᱠᱩ ᱯᱳᱜᱨᱟᱢ ᱠᱚᱨᱮ ᱵᱮ ᱵᱟᱹᱲᱤᱡ ᱱᱟᱦᱟᱪᱟᱨ ᱦᱩᱭ ᱞᱮᱠᱷᱟᱱ ᱡᱮᱢᱚᱱ ᱩᱝᱠ ᱩᱱᱠᱟᱱ ᱡᱟᱭᱜᱟ ᱨᱮᱫᱚ ᱵᱮ ᱵᱟᱹᱲᱤᱡ ᱱᱟᱦᱟᱪᱟᱨ ᱵᱟᱝ ᱦᱩᱭᱩᱜ ᱢᱟ᱾ ᱚᱱᱟ ᱠᱚᱫᱚ ᱱᱤᱡᱮ ᱫᱤᱠᱩ ᱪᱟᱞᱟᱣ ᱠᱟᱛᱮᱫ ᱵᱮᱼᱵᱟᱹᱲᱤᱡ ᱱᱟᱦᱟᱪᱟᱨ ᱦᱚᱪᱚᱜ ᱠᱟᱱᱟᱭ᱾
ᱮᱸ ᱦᱮᱸ ᱜᱚᱝᱠᱮ ᱧᱮ ᱧᱮᱞᱟᱵᱮᱱ ᱥᱳᱥᱟᱞ ᱢᱤᱰᱤᱭᱟ ᱨᱮ ᱟᱹᱰᱤ ᱡᱟᱹᱥᱛᱤ ᱜᱮ ᱦᱩᱭᱩᱜᱼᱟ ᱱᱚᱠᱟ ᱢᱟᱱᱮ ᱦᱮᱸ ᱢᱟᱹᱭ ᱛᱟᱠᱚ ᱠᱚ ᱮᱱᱮᱡ ᱠᱟᱱᱟ ᱥᱮᱠᱚ ᱱᱚᱠᱟ ᱠᱚ ᱜᱷᱮᱨᱟᱣ ᱠᱟᱹᱫᱮᱭᱟ ᱟᱨ ᱡᱚᱛᱚ ᱢᱟᱱᱮ ᱠᱚᱲᱟ ᱜᱤᱫᱽᱨᱟᱹ ᱠᱚᱛᱮ ᱠᱚ ᱜᱷᱮᱨᱟᱣ ᱠᱟᱫᱮᱭᱟ ᱥᱮ ᱪᱷᱚᱵᱤ ᱠᱚᱠᱚ ᱛᱩᱞᱟᱹᱣ ᱤ ᱠᱟᱱᱟ ᱦᱮᱸ ᱱᱚᱠᱟ ᱢᱟᱱᱮ ᱛᱟᱱᱟᱜ ᱡᱷᱟᱯᱟᱲ ᱵᱟᱲᱟᱭ ᱠᱟᱱᱟ ᱠᱚ ᱱᱚᱠᱟ ᱵᱷᱤᱰᱭᱳ ᱠᱚᱨᱮ ᱧᱮᱞ ᱵᱟᱲᱟ ᱦᱩᱭ ᱠᱟᱱᱟ᱾ ᱦᱮᱸ ᱛᱟᱞᱦᱮ ᱟᱞᱤᱧ ᱞᱤᱧ ᱞᱟᱹᱭᱟ ᱡᱟᱦᱟᱸ ᱠᱚ ᱠᱚᱨᱟᱣ ᱦᱚᱪᱚᱭᱫᱟ ᱠᱚᱢᱤᱴᱤ ᱯᱟᱦᱟᱴᱟ ᱥᱮᱫ ᱠᱷᱚᱱᱟᱜ ᱦᱮᱸ ᱱᱩᱠᱩ ᱦᱚᱲ ᱫᱚᱠᱚ ᱠᱟᱭᱱᱟ ᱥᱮ ᱱᱩᱠᱩ ᱫᱚ ᱥᱩᱫᱩ ᱯᱚᱭᱥᱟ ᱞᱟᱹᱜᱤᱫ ᱛᱮᱜᱮᱠᱚ ᱱᱚᱝᱠᱟ ᱫᱚᱠᱚ ᱠᱚᱨᱟᱣᱮᱫᱟ ᱨᱚᱡᱽᱠᱟᱨ ᱞᱮᱠᱟ ᱠᱚ ᱠᱷᱩᱞᱟᱹᱣ ᱟᱠᱟᱫᱟ ᱟᱨ ᱜᱮᱥᱴᱟᱨ ᱫᱚ ᱱᱩᱠᱩ ᱫᱚ ᱵᱟᱝᱠᱚ ᱧᱮᱞ ᱫᱟ ᱡᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱦᱮᱸ ᱱᱚᱝᱠᱟ ᱜᱮ ᱵᱟᱹᱲᱤᱡ ᱠᱟᱹᱢᱤ ᱦᱩᱭᱩᱜ ᱠᱟᱱᱟ ᱱᱚᱣᱟ ᱫᱚ ᱡᱟᱦᱟᱸᱭ ᱠᱚ ᱪᱤᱱᱛᱟᱹ ᱠᱟᱛᱮᱜ ᱠᱚ ᱧᱮᱞᱟ ᱡᱮ ᱱᱚᱣᱟ ᱛᱚ ᱥᱟᱹᱨᱤᱜᱮ ᱠᱩᱢᱤᱴᱤᱭᱟᱜ ᱵᱷᱩᱞ ᱦᱮᱱᱟᱜᱼᱟ
ᱠᱚᱢᱤᱴᱤᱭᱟᱜ ᱦᱚᱸ ᱵᱷᱩᱞ ᱦᱩ ᱠᱚᱢᱤᱴᱤ ᱞᱟᱹᱭ ᱦᱩᱭᱩᱜᱼᱟ ᱛᱟᱦᱚᱞᱮ ᱩᱱᱠᱩᱣᱟᱜ ᱦᱚᱸ ᱵᱷᱩᱞ ᱢᱮᱱᱟᱜᱼᱟ ᱟᱨ ᱩᱱᱠᱩᱣᱟᱜ ᱵᱤᱥᱮᱥ ᱠᱚᱨᱮ ᱟᱨ ᱵᱮᱥᱤ ᱩᱱᱠᱩ ᱡᱟᱦᱟᱸᱭ ᱟᱭᱩ ᱵᱟᱵᱟ ᱠᱚᱠᱚ ᱠᱳᱞᱮᱫ ᱠᱚᱣᱟ ᱩᱱᱠᱩ ᱫᱚ ᱚᱱᱠᱟ ᱡᱟᱭᱜᱟᱟᱨ ᱨᱮ ᱚᱱᱠᱟ ᱠᱟᱛᱮᱫ ᱢᱤᱫᱴᱟᱝ ᱦᱮᱸ ᱦᱚᱨᱚᱜ ᱵᱟᱸᱫᱮ ᱠᱟᱛᱮ ᱩᱰᱩᱠᱚᱜ ᱠᱟᱱᱟᱭ ᱧᱤᱫᱟᱹ ᱟᱸᱜᱟᱭᱫᱟᱭ ᱚᱱᱟ ᱫᱚ ᱩᱱᱠᱩᱣᱟᱜ ᱛᱮ ᱧᱮᱞ ᱫᱚᱨᱠᱟᱨ
ᱚᱵᱚᱥᱥᱳᱭ ᱦᱳᱭ ᱚᱵᱚᱥᱥᱳᱭ ᱦᱮᱸ ᱠᱚᱢᱤᱴᱤ ᱠᱷᱚᱱᱟᱜ ᱦᱚᱸ ᱵᱮᱥᱤ ᱫᱟᱭᱤᱛᱛᱚ ᱛᱟᱠᱚ ᱫᱚ ᱱᱩᱠᱩ ᱟᱭᱳᱼᱵᱟᱵᱟ ᱟᱜ ᱜᱮ ᱱᱩᱠᱩ ᱡᱟᱦᱟᱸᱭ ᱦᱮᱸ ᱚᱲᱟᱜ ᱠᱷᱚᱱᱟᱜᱼ ᱮ ᱪᱟᱞᱟᱜ ᱠᱟᱱᱟ ᱦᱮᱸ ᱪᱮᱫ ᱮ ᱪᱤᱠᱟᱹᱭᱮᱫᱟ ᱵᱟᱭ ᱪᱤᱠᱟᱹᱭ ᱫᱟ ᱥᱮ ᱚᱞᱚᱜ ᱯᱟᱲᱦᱟᱜ ᱴᱷᱤᱠ ᱢᱚᱛᱚ ᱡᱚᱠᱷᱚᱱ ᱵᱮᱱ ᱠᱳᱞ ᱠᱚᱣᱟ ᱱᱚᱣᱟ ᱦᱚᱸ ᱠᱷᱚᱵᱚᱨ ᱦᱟᱛᱟᱣ ᱞᱟᱠ ᱛᱤ ᱠᱟᱱᱟ ᱡᱮ ᱦᱮᱸ ᱪᱮᱫ ᱠᱚ ᱯᱟᱲᱦᱟᱣ ᱠᱮᱫ ᱯᱮᱭᱟ ᱥᱮ ᱪᱮᱫ ᱠᱚᱵᱮᱱ ᱫᱟᱲᱮᱭᱟᱫᱟ ᱵᱟᱢ ᱫᱟᱲᱮᱭᱟᱫᱟ ᱦᱮᱸ ᱱᱚᱣᱟ ᱠᱩᱞᱤ ᱫᱚ ᱞᱟᱹᱠᱛᱤ ᱠᱟᱱᱟ ᱛᱟᱦᱚᱞᱮ
ᱦᱩᱸ ᱦᱩᱸ ᱡᱷᱚᱛᱚ ᱠᱤᱪᱷᱩ ᱜᱮ ᱦᱮᱸ ᱜᱚᱢᱠᱮ ᱟᱫᱚ ᱴᱟᱭᱤᱢ ᱢᱟ ᱴᱟᱭᱤᱢ ᱢᱟ ᱪᱟᱵᱟ ᱦᱮᱡ ᱮᱱᱟ ᱛᱟᱦᱞᱮ
ᱦᱮᱸ ᱛᱚ ᱜᱚᱝᱠᱮ ᱴᱷᱤᱠ ᱟᱪᱷᱮ ᱢᱟ ᱛᱟᱦᱚᱞᱮ ᱟᱨᱦᱚᱸ ᱱᱚᱝᱠᱟ ᱜᱮ ᱨᱚᱯᱚᱲ ᱦᱩᱭᱩᱜᱼᱟ ᱦᱮᱸ ᱢᱩᱪᱟᱹᱫ ᱡᱚᱦᱟᱨ